ᱦᱮᱞᱳ
ᱦᱩᱸ ᱡᱚᱦᱟᱨ ᱜᱮ᱾
ᱦᱮᱸ ᱡᱚᱦᱟᱨ ᱡᱚᱦᱟᱨ ᱥᱟᱹᱜᱩᱱ ᱥᱮᱛᱟᱜ᱾
ᱦᱮᱸ᱾
ᱦᱮᱸ ᱦᱮᱸ ᱱᱟᱯᱟᱭ ᱵᱟᱲᱟ ᱜᱮᱭᱟ᱾ ᱟᱵᱮᱱ ᱟᱵᱮᱱ ᱜᱮ ᱪᱮᱫ ᱞᱮᱠᱟ?
ᱦᱮᱸ ᱱᱤᱛᱳᱜ ᱫᱚ ᱱᱟᱯᱟᱭ ᱵᱟᱟᱲᱟᱜ ᱜᱮ᱾
ᱦᱚᱸ ᱟᱨ ᱚᱲᱟᱜ ᱠᱚᱨᱮ
ᱚᱲᱟᱜ ᱠᱚᱨᱮ ᱦᱚᱸ ᱱᱤᱛᱚᱜ ᱫᱚ ᱡᱚᱛᱚ ᱦᱚᱲᱜᱮ ᱱᱟᱯᱟᱭ ᱵᱟᱲᱟ᱾
ᱦᱩᱸ ᱚᱻᱻ
ᱟᱵᱮᱱ ᱨᱮᱱ
ᱟᱞᱮ ᱨᱤᱱ ᱦᱚᱸ ᱚᱲᱟᱜ ᱠᱚᱨᱮ ᱠᱷᱚᱱ ᱫᱚ ᱱᱟᱯᱟᱭ ᱵᱟᱲᱟ ᱜᱮᱠᱚ᱾ ᱥᱮ ᱪᱮᱫ ᱠᱚ ᱪᱤᱠᱟᱹᱭ ᱦᱩᱭᱩᱜ ᱠᱟᱱᱟ?
ᱱᱚᱜ-ᱚᱭ ᱪᱤᱠᱟᱹ ᱫᱚ ᱪᱮᱫ ᱦᱚᱸ ᱵᱟᱝ, ᱱᱤᱛᱚᱜ ᱫᱚ ᱠᱟᱹᱢᱤ ᱠᱚᱫᱚ
ᱦᱮᱸ᱾
ᱛᱚ ᱡᱚᱢ ᱠᱚᱫᱚ ᱦᱩᱭᱱᱟ?
ᱡᱚᱢ ᱠᱚ ᱟᱹᱣᱨᱤ ᱦᱩᱭᱩᱜᱼᱟ᱾ ᱡᱚᱢ ᱦᱦᱩᱭᱩᱜᱼᱟ ᱦᱟᱸᱜ᱾
ᱠᱤᱪᱷᱩ ᱠᱷᱚᱱ ᱯᱚᱨ ᱟᱪᱷᱟ ᱫᱟᱹᱛᱟᱹᱱᱤ ᱠᱚᱫᱚ ᱦᱩᱭ ᱠᱟᱱᱟ?
ᱦᱮᱸ ᱵᱨᱮᱠᱯᱷᱟᱥᱴ ᱠᱚᱫᱚ ᱚᱱᱟ ᱠᱚᱫᱚ ᱦᱩᱭᱩᱭᱟ ᱟᱠᱟᱱᱟᱱᱟ ᱡᱚᱛᱚ ᱜᱮ᱾
ᱩᱸᱜ ᱚᱻ ᱟᱨ ᱛᱟᱦᱚᱞᱮ ᱤᱭᱟᱹ ᱟᱢᱵᱟᱵ ᱛᱤ ᱛᱚ ᱯᱟᱨᱚᱢᱱᱟ, ᱱᱤᱛᱚᱜ ᱫᱚ ᱪᱮᱫ ᱞᱮᱠᱟᱯᱮ ᱢᱟᱱᱟᱣ ᱜᱮᱭᱟ?
ᱟᱞᱮ ᱥᱮᱱ ᱫᱚ ᱟᱢᱵᱵᱚᱛᱤ ᱦᱩᱭᱩᱜ ᱜᱮᱭᱟ᱾ ᱱᱚᱛᱮ ᱯᱚᱨᱚᱵᱽ ᱠᱚᱦᱚᱸ ᱦᱩᱭ ᱵᱟᱲᱟᱜ ᱜᱮᱭᱟ ᱢᱤᱫᱵᱟᱨ ᱴᱷᱮᱱ᱾
ᱚᱻ ᱟᱨ ᱚᱱᱟ ᱥᱟᱶᱛᱮ ᱢᱟᱱᱮ ᱚᱲᱟᱜ ᱨᱮ ᱪᱮᱫ ᱞᱮᱠᱟᱯᱮ ᱢᱟᱱᱟᱣ ᱜᱮᱭᱟ? ᱱᱚᱣᱟ ᱫᱚ ᱮᱠᱪᱩᱭᱮᱞᱤ ᱞᱟᱹᱭ ᱞᱮᱠᱷᱟᱱ ᱚᱲᱟᱜ ᱯᱟᱛᱟ ᱜᱮᱛᱚ᱾
ᱦᱮᱸ ᱦᱮᱸ ᱢᱟᱱᱟᱣ ᱫᱚ ᱦᱮᱸ ᱱᱚᱝᱠᱟ ᱪᱮᱫ ᱥᱚᱨᱦᱟᱭ ᱠᱚ ᱪᱮᱫᱞ ᱞᱮᱠᱟ ᱚᱱᱟ ᱠᱷᱚᱱᱟᱜ ᱫᱚ ᱠᱟᱹᱴᱤᱡ ᱠᱚᱢ ᱜᱮ᱾
ᱦᱮᱸ ᱦᱮᱸ ᱚᱱᱟ ᱠᱷᱚᱡ ᱠᱟᱹᱴᱤᱡ ᱠᱚᱢ ᱧᱚᱜ ᱜᱮᱭᱟ᱾
ᱱᱤᱭᱟᱹ ᱠᱚᱨᱮ ᱛᱚ ᱯᱮᱲᱟ ᱠᱚᱫᱚ ᱵᱟᱝᱠᱚ ᱦᱤᱡᱩᱜ ᱛᱟᱵᱚᱱᱟ᱾
ᱦᱮᱸ ᱵᱟᱝ ᱠᱚ ᱦᱤᱡᱩᱜᱼᱟ ᱱᱤᱭᱟᱹ ᱨᱮᱫᱚ᱾ ᱚᱱᱟ ᱯᱚᱨᱮ ᱦᱩᱞ ᱢᱟᱦᱟ ᱠᱚ ᱥᱮᱴᱮᱨᱚᱜ ᱠᱟᱱ ᱛᱟᱵᱚᱱᱟ᱾
ᱦᱮᱸ ᱦᱩᱞ ᱢᱟᱦᱟ ᱱᱚᱜᱼᱚᱭ ᱪᱚ ᱥᱮᱴᱮᱨᱱᱟ ᱛᱮᱦᱮᱧ ᱪᱷᱟᱵᱽᱵᱤᱥ ᱛᱟᱹᱨᱤᱠᱷ ᱟᱨ ᱯᱮ ᱫᱤᱱ ᱯᱚᱨ᱾
ᱦᱮᱸ ᱦᱮᱸ ᱦᱩᱞ ᱢᱟᱦᱟ ᱠᱚ ᱢᱟᱱᱟᱣ ᱦᱩᱭᱩᱜ ᱜᱮᱭᱟ ᱥᱮ ᱵᱟᱝ?
ᱦᱮᱸ ᱦᱩᱞ ᱢᱟᱦᱟ ᱫᱚ ᱟᱹᱰᱤ ᱡᱟᱹᱥᱛᱤ ᱜᱮ
ᱦᱩᱸ ᱟ ᱡᱟᱹᱥᱛᱤᱜ ᱠᱟᱱᱟ ᱵᱟᱝ?
ᱦᱮᱸ᱾
ᱚᱱᱮ ᱦᱩᱞ ᱢᱟᱦᱟ ᱢᱟᱱᱟᱣ ᱥᱟᱶᱛᱮ ᱡᱟᱦᱟᱱᱟᱜ ᱚᱸᱜ ᱦᱩᱭᱩᱜ ᱛᱟᱦᱮᱱᱟ?
ᱦᱮᱸ ᱡᱟᱦᱟᱱᱟᱜ ᱫᱚ ᱦᱩᱭᱩᱜ ᱜᱮᱭᱟ, ᱱᱤᱭᱟᱹ ᱠᱚᱨᱮ ᱚᱠᱟ ᱠᱚᱨᱮ ᱫᱚ ᱵᱚᱞ ᱠᱷᱮᱞ ᱠᱚ ᱫᱚᱦᱚ ᱵᱟᱲᱟᱭᱟ᱾ ᱟᱨ ᱱᱤᱭᱟᱹ ᱠᱚᱨᱮ ᱠᱟᱹᱴᱤᱡ ᱚᱱᱟ ᱩᱱᱤ ᱛᱤᱞ ᱦᱩᱞ ᱢᱟᱦᱟᱱᱤ ᱟᱨᱠᱤ ᱠᱤᱪᱷᱩ ᱠᱟᱛᱷᱟ ᱠᱚᱠᱚ ᱞᱟᱹᱭ ᱵᱟᱲᱟᱭᱟ᱾
ᱦᱩᱸ ᱦᱩᱸ ᱟᱨ ᱚᱱᱠᱟ ᱜᱟᱭᱟᱱ ᱠᱚᱠᱚ ᱫᱚᱦᱚᱭ ᱛᱟᱦᱮᱸᱱᱟ?
ᱦᱮᱸ ᱜᱟᱭᱟᱱ ᱦᱩᱭᱩᱜᱼᱟ ᱟᱫᱚ ᱱᱮᱛᱟᱨ ᱫᱚ ᱵᱟᱝ ᱦᱩᱭᱩᱜ
ᱦᱚᱸ ᱱᱮᱛᱟᱨ ᱫᱚᱵᱚ ᱦᱚᱸ ᱟᱞᱮ ᱚᱱᱛᱮ ᱦᱚᱸ ᱦᱩᱭ ᱫᱚ ᱦᱩᱭᱩᱜᱼᱟ᱾ ᱟᱫᱚ ᱯᱨᱳᱜᱨᱟᱢ ᱠᱚᱫᱚ ᱵᱟᱝ ᱦ ᱦᱩᱭᱩᱜ ᱜᱮᱭᱟ ᱠᱷᱟᱹᱞᱤ ᱚᱱᱟ ᱦᱩᱞ ᱢᱟᱦᱟ ᱢᱟᱱᱟᱣ ᱛᱮᱜᱮ ᱦᱩᱭᱩᱜᱼᱟ᱾ ᱟᱨ ᱦᱩᱞ ᱢᱟᱦᱟ ᱤᱫᱤ ᱠᱟᱛᱮᱫ ᱵᱟᱨᱯᱮ ᱠᱟᱛᱷᱟ ᱠᱚ ᱞᱟᱹᱭᱟ ᱚᱱᱮ ᱠᱚᱜᱮ ᱦᱩᱭᱩᱜᱼᱟ᱾
ᱟᱹᱛᱩ ᱫᱤᱥᱚᱢ ᱫᱚ ᱚᱠᱟᱨᱮ
ᱟᱞᱮ ᱫᱚ ᱱᱚᱛᱮ ᱥᱟᱛ ᱫᱤᱥᱚᱢ᱾
ᱡᱮᱞᱟ ᱫᱚ ᱪᱮᱫ ᱯᱟᱲᱟᱜᱼᱟ
ᱚ ᱵᱟᱸᱠᱩᱲᱟ
ᱚᱸ ᱦᱮᱸ ᱵᱟᱸᱠᱩᱲᱟ ᱫᱚ ᱥᱮᱱ ᱵᱟᱲᱟ ᱦᱩᱭ ᱟᱠᱟᱱ ᱜᱮᱭᱟ ᱟᱞᱮᱭᱟᱜ ᱥᱩᱨ ᱜᱮᱭᱟ ᱵᱟᱸᱠᱩᱲᱟ ᱫᱚ᱾
ᱚ ᱛᱟᱦᱚᱞᱮ ᱮᱨ ᱟᱯᱷᱚᱨ ᱠᱚ ᱛᱤᱱ ᱥᱟᱺᱜᱤᱧ ᱠᱟᱫᱟᱯᱮ?
ᱦᱮᱸ
ᱦᱩᱲᱩ ᱮᱨ ᱟᱯᱷᱚᱨ ᱠᱚ ᱛᱤᱱ ᱥᱟᱺᱜᱤᱧ ᱠᱟᱫᱟᱯᱮ?
ᱚ ᱱᱤᱛᱳ ᱫᱚ ᱱᱚᱜᱼᱚᱭ ᱛᱚ ᱫᱟᱜ ᱦᱚᱸᱛᱚ ᱚᱱᱠᱟ ᱫᱚ ᱵᱟᱭ ᱫᱟᱜ ᱟᱠᱟᱫᱟ ᱛᱚ, ᱛᱚᱞᱟ ᱛᱮᱫ ᱦᱩᱭ ᱠᱟᱱᱟ ᱟᱫᱚ ᱫᱮᱠᱷᱤ ᱪᱤᱠᱟᱹᱜ ᱠᱟᱱᱟ
ᱦᱚᱸ
ᱦᱮᱸ ᱟᱵᱚᱦᱟᱣᱟ ᱜᱮᱛᱚ ᱵᱟᱝ ᱵᱩᱡᱩᱜ ᱠᱟᱱᱟ᱾
ᱚ ᱮᱡ ᱫᱟᱜ ᱜᱮᱛᱚ ᱵᱟᱭ ᱫᱟᱜᱼᱟ ᱦᱚᱞᱟ ᱱᱚᱛᱮ ᱡᱮᱢᱚᱱ ᱦᱚᱞᱟ ᱨᱤᱢᱤᱞ ᱵᱟᱲᱟ ᱠᱮᱫᱼᱟᱭ ᱦᱩᱰᱩᱨ ᱫᱚᱢᱮ ᱦᱩᱰᱩᱨ ᱵᱟᱲᱟ ᱠᱮᱫᱼᱟ ᱟᱨ ᱱᱟᱥᱮᱭᱟᱜ ᱫᱟᱜ ᱡᱚᱨᱚᱭᱱᱟ ᱦᱚᱭ ᱠᱮᱜᱟᱭ ᱟᱫᱚ ᱵᱟᱭ ᱵᱟᱭ ᱫᱟᱞ ᱞᱮᱫᱼᱟ᱾
ᱦᱮᱸ ᱱᱤᱛᱚᱜ ᱫᱚ ᱫᱟᱜ ᱫᱚ ᱟᱞᱚᱢ ᱟᱥᱟᱭᱟ᱾
ᱦᱮᱸ
ᱦᱩᱴᱩᱨ ᱵᱤᱡᱞᱤᱛᱮ ᱚᱱᱠᱟ ᱯᱮᱸᱫᱮ ᱵᱷᱮᱸᱫᱮ ᱟᱨ ᱫᱟᱜ ᱫᱚ ᱵᱟᱭ ᱫᱟᱜ ᱮᱫᱟ᱾ ᱦ
ᱛᱟᱦᱚᱞᱮ ᱠᱷᱚᱱ ᱱᱮᱛᱟᱨ ᱫᱚ ᱢᱟᱱᱮ ᱥᱚᱵᱽᱡᱤ ᱠᱚ ᱢᱟᱱᱮ ᱚᱱᱠᱟ ᱪᱟᱥ ᱪᱮᱫ ᱠᱚ ᱦᱩᱭᱩᱜ ᱜᱮᱭᱟ ᱚᱱᱛᱮ ᱫᱚ?
ᱟᱞᱮ ᱫᱚ ᱟᱯᱮ ᱠᱷᱚᱱᱟᱜ ᱫᱚ ᱥᱩᱨ ᱨᱮᱜᱮ ᱛᱚ ᱯᱩᱨᱩᱞᱤᱭᱟᱹ ᱫᱚᱢ ᱟᱸᱡᱚᱢ ᱟᱠᱟᱫ ᱜᱮᱭᱟ᱾
ᱦᱮᱸ ᱦᱮᱸ ᱡᱚᱢ ᱦᱩᱭ ᱟᱠᱟᱱ ᱜᱮᱭᱟ
ᱪᱟᱥᱵᱟᱥ ᱫᱚ ᱱᱤᱛᱚᱜ ᱫᱚ ᱚᱱᱮᱛᱚ ᱦᱩᱲᱩ ᱠᱚᱜᱮ ᱱᱤᱛᱚᱜ ᱫᱚ
ᱦᱮᱸ ᱦᱮᱸ ᱟᱵᱚ ᱥᱮᱫ ᱫᱚ ᱫᱷᱤᱨᱤ ᱤᱭᱟᱹ ᱫᱤᱥᱚᱢ ᱛᱚ ᱩᱱᱟᱹᱜ ᱥᱚᱵᱡᱤ ᱠᱚ ᱩᱱᱟ. ᱜ ᱵᱟᱝ ᱦᱚᱠᱚ ᱪᱟᱥ ᱜᱮᱭᱟ᱾
ᱦᱮᱸ
ᱟᱨ ᱛᱟᱦᱚᱞᱮ ᱱᱚᱣᱟ ᱟᱵᱚᱣᱟᱜ ᱪᱤᱠᱤ ᱚᱞᱪᱤᱠᱤ ᱫᱚ ᱪᱮᱫ ᱞᱮᱠᱟ ᱚᱱᱛᱮ ᱢᱟᱱᱮ ᱛᱤᱱᱟᱹᱜ ᱴᱟᱜ ᱠᱚ ᱯᱟᱲᱦᱟᱜ ᱠᱟᱱᱟ ᱟᱵᱚᱣᱟᱜ ᱪᱤᱠᱤᱛᱮ ᱟᱨᱠᱤ
ᱱᱚᱛᱮ ᱢᱮᱱᱟᱜᱼᱟ ᱢᱟᱱᱮ ᱯᱨᱟᱭ ᱤᱥᱠᱩᱞ ᱫᱚ ᱵᱟᱝ ᱢᱟᱱᱮ ᱟᱞᱮ ᱱᱤᱭᱟᱹ ᱠᱚᱨᱮ ᱫᱚ ᱵᱮᱥᱤ ᱥᱠᱩᱞ ᱠᱚᱨᱮ ᱫᱚ ᱪᱤᱠᱤ ᱫᱚ ᱵᱟᱹᱱᱩᱜᱼᱟ ᱱᱚᱛᱮ ᱮᱠ ᱫᱩᱭ ᱟᱞᱮ ᱱᱚᱛᱮ ᱫᱚ ᱟᱨᱠᱤ ᱢᱟᱱᱮ ᱟᱞᱮ ᱡᱟᱦᱟᱸ ᱤᱭᱟᱹ ᱵᱟᱲᱟᱜ ᱫᱚ ᱚᱱᱟ ᱠᱚᱨᱮ ᱫᱚ ᱛᱤᱱᱟᱹᱜ ᱪᱷᱚᱴᱴᱤ ᱥᱟᱛᱴᱤ ᱤᱥᱠᱩᱞ ᱨᱮᱜᱮ ᱥᱟᱱᱛᱟᱞᱤ ᱪᱤᱠᱤ ᱢᱮᱱᱟᱜᱼᱟ
ᱦ ᱦᱮᱸ ᱯᱟᱲᱦᱟᱣ ᱫᱚ ᱪᱟᱞᱟᱜ ᱠᱟᱱ ᱜᱮᱭᱟ
ᱦᱮᱸ ᱯᱟᱲᱦᱟᱣ ᱫᱚ ᱪᱟᱞᱟᱣ ᱜᱮ
ᱚᱱᱠᱟ ᱠᱚᱞᱮᱡᱽ ᱠᱚ ᱦᱟᱭ ᱤᱥᱠᱩᱞ ᱠᱚᱞᱮᱡᱽ ᱦᱚᱸ ᱦᱮᱱᱟᱜᱼᱟ, ᱪᱟᱞᱟᱜ ᱠᱟᱱᱟ ᱠᱚᱞᱮᱡᱽ ᱨᱮ ᱦᱟᱭ ᱤᱥᱠᱩᱞ ᱨᱮ᱾
ᱦᱮᱸ ᱠᱚᱞᱮᱡᱽ ᱨᱮᱦᱚᱸ ᱢᱮᱱᱟᱜᱼᱟ᱾
ᱚ
ᱟᱯᱮ ᱚᱱᱛᱮᱱᱟᱜ ᱠᱚᱞᱮᱡᱽ ᱠᱚᱨᱮ
ᱦᱮᱸ ᱱᱚᱛᱮ ᱫᱚᱦᱟᱜ ᱠᱚᱞᱮᱡᱽ ᱨᱮᱫᱚ ᱤᱭᱟᱹᱨᱮ ᱪᱟᱹᱞᱩᱜ ᱠᱟᱱᱟ ᱵᱟᱸᱠᱩᱲᱟ ᱤᱭᱩᱱᱤᱵᱷᱟᱨᱥᱤᱴᱤ ᱨᱮᱜᱮ ᱪᱟᱞᱟᱜ ᱠᱟᱱᱟ ᱾ ᱟᱨ ᱦᱟᱭ ᱤᱥᱠᱩᱞ ᱫᱚ ᱱᱚᱸᱰᱮ ᱟᱞᱮ ᱠᱚᱢᱚᱞᱯᱩᱨᱤ ᱪᱟᱞᱟᱜ ᱠᱟᱱᱟ ᱟᱨ ᱪᱟᱸᱫᱲᱟ ᱟᱨ ᱱᱱᱚᱛᱮ ᱵᱟᱸᱠᱩᱲᱟ ᱨᱮ ᱯᱟᱲᱟᱜ ᱠᱟᱱᱟ ᱾ ᱨᱟᱭᱯᱩᱨ ᱨᱟᱭᱯᱩᱨ ᱨᱮ ᱚᱸᱰᱮ ᱪᱟᱞᱟᱜ ᱠᱟᱱᱟ ᱾ ᱚᱱᱟ ᱦᱟᱭ ᱤᱥᱠᱩᱞ ᱟᱨᱠᱤ ᱦᱟᱭ ᱤᱥᱠᱩᱞ ᱨᱟᱭᱯᱩᱨ ᱨᱮ ᱟᱨ ᱯᱷᱩᱞᱠᱩᱥᱢᱟᱹ ᱥ ᱨᱮ ᱢᱚᱱᱮ ᱢᱮᱱᱟᱜᱼᱟ ᱯᱷᱩᱞᱠᱩᱥᱢᱟᱹ ᱥᱮᱫ ᱨᱮ ᱢᱤᱫᱴᱮᱱ ᱢᱮᱱᱟᱜᱼᱟ ᱾ ᱚᱱᱟ ᱠᱚᱨᱮ ᱦᱟᱭ ᱤᱥᱠᱩᱞ ᱪᱟᱞᱟᱜ ᱠᱟᱱᱟ ᱟᱨ ᱠᱚᱞᱮᱡᱽ ᱫᱚ ᱟᱨ ᱵᱟᱨᱭᱟ ᱠᱚᱞᱮᱡᱽ ᱪᱟᱞᱟᱜ ᱠᱟᱱᱟ ᱚᱱᱟ ᱡᱷᱟᱲᱜᱨᱟᱢ ᱨᱮ ᱢᱤᱫᱴᱮᱱ ᱠᱚᱞᱮᱡᱽ ᱢᱮᱱᱟᱜᱼᱟ ᱚᱸᱰᱮ ᱪᱟᱞᱟᱜ ᱠᱟᱱᱟ ᱾
ᱚ ᱡᱷᱟᱲᱜᱨᱟᱢ ᱨᱮᱫᱚ ᱚᱱᱟ ᱤᱭᱟᱹ ᱠᱚᱞᱮᱡᱽ ᱛᱚ ᱥᱚᱛᱚ ᱵᱚᱨᱥᱤᱠᱟ ᱵᱤᱵᱮᱠᱟᱱᱚᱱᱫᱚ
ᱵᱟᱝ ᱵᱟᱝ ᱚᱱᱟ ᱫᱚ ᱵᱟᱝ ᱤᱭᱟᱹ ᱞᱟᱞᱜᱚᱲ ᱞᱟᱞᱜᱚᱲ ᱦᱮᱸ ᱞᱟᱞᱜᱚᱲ ᱚᱸᱰᱮ ᱪᱟᱞᱟᱜ ᱠᱟᱱᱟ ᱾
ᱟᱵᱮᱱ ᱫᱚ ᱱᱮᱥᱚᱜ ᱫᱚ ᱛᱤᱱᱟᱹᱜ ᱨᱮᱵᱮᱱ ᱯᱟᱲᱦᱟᱜᱼᱟ ᱾
ᱟᱹᱞᱤᱧ ᱱᱮᱥ ᱤᱭᱟᱹ ᱯᱤᱡᱤ ᱠᱚᱢᱯᱞᱤᱤᱴᱚᱜ ᱠᱟᱱ ᱛᱟᱹᱞᱤᱧᱟ ᱾
ᱪᱮᱫ ᱵᱮᱱ ᱞᱟᱹᱭ ᱠᱮᱫᱟ ᱾
ᱯᱤᱡᱤ ᱯᱤᱡᱤ ᱠᱚᱢᱯᱞᱤᱴᱚᱜ ᱠᱟᱱ ᱛᱟᱹᱞᱤᱧᱟ ᱯᱤᱡᱤ ᱯᱳᱥᱴ ᱜᱨᱮᱡᱩᱭᱮᱥᱮᱱ
ᱚ ᱦᱮᱸ ᱱ ᱫᱟᱬᱟᱱ ᱠᱚᱫᱚ ᱫᱟᱬᱟᱱ ᱠᱚᱨᱮ ᱫᱚ ᱪᱟᱞᱟᱣ ᱵᱟᱲᱟᱜ ᱦᱩᱭᱩᱜᱼᱟ ᱥᱮ ᱵᱟᱝ ᱦᱮᱸ
ᱫᱟᱬᱟᱱ ᱠᱚ ᱚᱱᱠᱟ ᱪᱟᱞᱟᱣ ᱫᱚ ᱦᱟᱸᱜ ᱵᱟᱝ ᱦᱩᱭᱠ ᱮᱱᱠᱟ ᱦᱚᱸ ᱫᱟᱬᱟᱱ ᱫᱚ ᱦᱟᱸᱜ ᱾ ᱚᱱᱠᱟ ᱢᱟᱱᱮ ᱥᱟᱺᱜᱤᱧ ᱧᱚᱜ ᱫᱟᱬᱟᱱ ᱫᱚ ᱪᱟᱞᱟᱣ ᱵᱟᱝ ᱦᱩᱭ ᱠᱟᱱᱟ ᱾
ᱦᱩᱸ
ᱚᱱᱠᱟ ᱡᱮᱢᱚᱱ ᱟᱯᱮ ᱥᱮᱫ ᱡᱮᱢᱚᱱ ᱢᱮᱱᱟᱜᱼᱟ ᱾ ᱦ ᱯᱧᱪᱮᱛ ᱵᱩᱨᱩ ᱢᱮᱱᱟᱜᱟ ᱯᱧᱪᱮᱛ ᱵᱯᱩᱨᱩ ᱦᱚᱸ ᱪᱟᱞᱟᱜ ᱵᱟᱝ ᱦᱩᱭ ᱟᱠᱟᱱᱟ ᱾ ᱚᱱᱟ ᱥᱩᱨ ᱪᱟᱞᱟᱣ ᱦᱩᱭ ᱞᱮᱱᱟ ᱟᱫᱚ ᱚᱱᱛᱮ ᱠᱷᱚᱡ ᱪᱟᱞᱟᱣ ᱵᱟᱝ ᱦᱩᱭ ᱟᱠᱟᱱᱟ ᱯᱟᱧᱪᱮᱛ ᱵᱩᱨᱩ ᱦᱟᱹᱵᱤᱡ ᱫᱚ ᱾
ᱦᱮᱸ ᱦᱮᱸ ᱟᱨ ᱱᱚᱸᱰᱮ ᱯᱟᱛᱟ ᱫᱚ ᱟᱞᱮ ᱵᱩᱨᱩ ᱯᱟᱛᱟ ᱞᱮᱱ ᱟᱸᱡᱚᱢ ᱠᱫ ᱜᱮᱭᱟ ᱛᱚ
ᱦᱮᱸ ᱜᱚᱨᱚ ᱯᱟᱚᱛ ᱦᱚᱸ ᱟᱸᱡᱚᱢ ᱦᱩᱭᱭᱟ ᱠᱟᱱᱟ ᱪᱟᱞᱟᱣ ᱫᱚ ᱦᱟᱸᱜ ᱵᱟᱝ ᱦᱩᱭ ᱠᱟᱱᱟ. ᱾
ᱱᱤᱭᱟᱹ ᱪᱟᱞᱟᱟᱜ ᱱᱤᱭᱟᱹ ᱥᱮᱨᱢᱟ ᱨᱮᱫᱚ ᱾ ᱱᱤᱭᱟᱹ ᱥᱮᱨᱢᱟ ᱨᱮᱫᱚ ᱵᱟᱝ ᱦᱩᱭ ᱟᱠᱟᱱᱟᱟᱱᱟ ᱪᱮᱫ ᱠᱚ ᱠᱟᱨᱚᱱ ᱦᱚᱛᱮᱡ ᱛᱮ ᱪᱮᱫ ᱦᱚᱸ
ᱦ ᱚᱱᱠᱟ ᱛᱟᱭᱚᱢ ᱫᱟᱨᱟᱢ ᱦᱩᱭᱩᱜ ᱠᱷᱟ ᱟᱨᱦᱚᱸ ᱚᱱᱠᱟ ᱪᱟᱞᱟᱜ ᱦᱩᱭᱩᱜᱼᱟ ᱦᱟᱸᱜ ᱟ ᱪᱟᱞᱟᱣ ᱵᱟᱝ ᱦᱩᱭᱠᱟᱱ ᱛᱚ ᱩᱱᱢᱫᱟᱹ ᱨᱮᱫᱚ ᱦᱟᱸᱜ ᱾
ᱦᱮᱸ
ᱦᱮᱸ ᱟᱵᱮᱱ ᱫᱚᱵᱮᱱ ᱪᱟᱞᱟᱣ ᱵᱟᱲᱟ ᱟᱠᱟᱱᱟ ᱥᱮ ᱵᱟᱝ ᱚᱱᱠᱟ ᱫᱟᱬᱟᱱ ᱝᱠᱟ ᱢᱟᱱᱮ ᱥᱟᱺᱜᱤᱧ ᱧᱚᱜ ᱟᱨᱠᱤ
ᱦᱮᱸ ᱟᱞᱤᱧ ᱫᱚ ᱚᱱᱠᱟ ᱱᱤᱛᱚᱜ ᱵᱚᱞᱛᱮ ᱫᱚ ᱫᱟᱬᱟᱱ ᱠᱚᱫᱚ ᱚᱱᱠᱟ ᱫᱚ ᱵᱟᱝ ᱪᱟᱞᱟᱣ ᱦᱩᱭ ᱟᱠᱟᱱᱟ ᱥᱟᱺᱜᱤᱧ ᱠᱷᱚᱱ ᱾ ᱫᱚ ᱡᱟ ᱚᱱᱟ ᱟᱯᱮ ᱚᱱᱟ ᱵᱟ ᱵᱟ ᱢᱩᱠᱩᱴᱢᱩᱱᱤᱯᱩᱨ ᱠᱚ ᱟᱨ ᱚᱱᱟ ᱵᱤᱥᱱᱩᱯᱩᱨ ᱠᱚᱦᱚᱸ ᱵᱟᱝ ᱵᱟᱸᱠᱩᱲᱟ ᱥᱮᱱ ᱦᱩᱭ ᱞᱮᱱᱟ ᱢᱤᱫ ᱫᱤᱱ ᱾
ᱚ
ᱵᱟᱸᱠᱩᱲᱟᱟᱨ ᱨᱮ ᱠᱚᱞᱮᱡᱽ ᱵᱮᱱ ᱟᱸᱡᱚᱢ ᱟᱠᱟᱫ ᱜᱮᱭᱟ ᱛᱚ ᱚᱱᱟ ᱡᱟᱦᱟᱸ ᱤᱭᱟᱹ ᱠᱚᱞᱮᱡᱽ ᱾ ᱡᱟᱦᱟᱸ ᱠᱚ ᱢᱮᱛᱟᱜ ᱠᱟᱱᱟ ᱠᱷᱤᱥᱴᱟᱱ ᱠᱚᱞᱮᱡᱽ
ᱦᱮᱸ ᱦᱮᱸ ᱟᱸᱡᱚᱢ ᱦᱩᱭ ᱟᱠᱟᱱᱟ ᱠᱷᱨᱤᱥᱴᱟᱵᱟ ᱫᱚ
ᱚᱸᱰᱮ
ᱟᱨᱮᱸ
ᱟᱯᱮ ᱚᱱᱛᱮ ᱫᱚ ᱛᱮᱢᱚᱱ ᱡᱟᱭᱜᱟ ᱫᱟᱲᱟᱱ ᱡᱟᱭᱜᱟ ᱫᱚ ᱢᱮᱱᱟᱜ ᱜᱮᱭᱟ ᱵᱟᱝ ᱠᱟᱛᱷᱟ ᱫᱚ ᱱᱚᱣᱟ ᱵᱟᱸᱠᱩᱲᱟ ᱡᱮᱞᱟ ᱨᱮᱫᱚ
ᱦᱮᱸ ᱵᱟᱸᱠᱩᱲᱟ ᱨᱮᱫᱚ ᱚᱱᱠᱟ ᱫᱟᱬᱟᱱ ᱡᱟᱭᱜᱟ ᱱᱛᱮ ᱢᱩᱠᱩᱴᱢᱩᱱᱤ ᱦᱮᱱᱟᱜᱼᱟ ᱾ ᱱᱚᱛᱮ ᱵᱤᱥᱱᱩᱯᱩᱨ ᱢᱮᱱᱟᱜᱼᱟ ᱟᱨ ᱥᱩᱥᱩᱱᱤᱭᱟᱹ ᱵᱩᱨᱩ ᱢᱮᱱᱟᱜᱼᱟ ᱾
ᱦᱮᱸ ᱥᱩᱥᱩᱱᱤᱭᱟᱹ ᱯᱟᱦᱟᱲ ᱦᱮᱸ ᱚᱸᱰᱮ ᱯᱤᱠᱱᱤᱠ ᱯᱤᱠᱱᱤᱠ ᱠᱚ ᱞᱟᱹᱭ ᱦᱩᱭᱠᱟᱱ ᱪᱟᱞᱟᱜ ᱪᱟᱞᱟᱜ ᱟᱫᱚ ᱵᱟᱝ ᱪᱟᱞᱟᱣ ᱦᱩᱭ ᱠᱟᱱᱟ
ᱚ ᱦᱩᱸ ᱦᱮᱸ ᱥᱤᱡᱮᱱ ᱦᱚᱸ ᱦᱤᱡᱩᱜ ᱠᱟᱱᱟ ᱦᱟᱸᱜ ᱛᱚ
ᱟᱨ ᱟᱵᱮᱱᱟᱜ ᱧᱩᱛᱩᱢ ᱫᱚ ᱪᱮᱫ ᱵᱟᱝ ᱠᱩᱞᱤ ᱞᱟᱹᱭ ᱵᱩᱡ ᱦᱩᱭ ᱞᱮᱱᱟ?
ᱚᱱᱟ ᱠᱚᱫᱚ ᱜᱚᱝᱠᱮ ᱰᱤᱴᱮᱞᱥ ᱱᱚᱣᱟᱮ ᱢᱟᱱᱮ ᱞᱟᱹᱭ ᱞᱮᱠᱷᱟᱡ ᱚᱱᱟ ᱮᱰᱤᱭᱳ ᱨᱮᱡᱮᱴᱚᱜᱼᱟ ᱾
ᱦᱮᱸ ᱦᱮᱸ ᱾
ᱦᱮᱸ ᱟᱫᱚ ᱢᱟᱱᱮ ᱰᱤᱥᱴᱨᱤᱠ ᱠᱚᱫᱚ ᱞᱟᱹᱭ ᱫᱚ ᱴᱷᱤᱠ ᱜᱮᱭᱟ ᱟᱫᱚ ᱞᱟᱹᱭ ᱠᱟᱜ ᱠᱚ ᱡᱮ ᱱᱤᱡᱮᱨᱟᱜ ᱰᱤᱴᱮᱞᱥ ᱫᱚ ᱟᱞᱚ ᱯᱮ ᱨᱚᱯᱚᱲᱟ ᱵᱟᱠᱷᱟᱡ ᱨᱮᱡᱮᱴᱚᱜ ᱛᱟᱯᱮᱭᱟ ᱮᱰᱤᱭᱳ ᱾
ᱦᱮᱸ ᱦᱮᱸ ᱾ ᱢᱟᱱᱮ ᱯᱩᱨᱟᱹ ᱰᱤᱴᱮᱞᱥ ᱫᱚ ᱵᱟᱝ ᱾
ᱦᱮᱸ ᱦᱮᱸ ᱾ ᱟᱫᱚ ᱢᱟᱱᱮ ᱜᱚᱞᱯᱚ ᱤᱫᱤ ᱵᱤᱱ ᱚᱱᱟ ᱫᱚ ᱴᱷᱤᱠ ᱜᱮᱭᱟ ᱾
ᱦᱮᱸ ᱾
ᱦᱩᱸ ᱦᱩᱸ ᱾
ᱟᱫᱚ ᱚᱱᱟ ᱫᱚ ᱥᱳ ᱠᱟᱱᱟ ᱵᱟᱝ ᱞᱟᱹᱭ ᱨᱮᱦᱚᱸ ᱴᱷᱤᱠ ᱜᱮᱭᱟ ᱾
ᱦᱮᱸ ᱦᱮᱸ ᱾
ᱟᱨ ᱱᱤᱭᱟᱹ ᱮᱯ ᱨᱮᱫᱚ ᱛᱤᱱᱟᱹᱜ ᱫᱤᱱ ᱠᱷᱚᱱᱟᱜ ᱟᱵᱮᱱ ᱫᱚ?
ᱞᱤᱧ ᱵᱮᱥᱤᱱ ᱫᱚᱱ ᱫᱚ ᱵᱟᱹᱞᱤᱧ ᱦᱩᱭ ᱟᱠᱟᱱᱟ ᱟᱫᱚ ᱾ ᱳᱭ ᱵᱟᱨ ᱥᱚᱯᱛᱟ ᱜᱟᱱ ᱞᱤᱧ ᱦᱩᱭᱩᱜ ᱠᱟᱱᱟ ᱱᱚᱣᱟ ᱟᱵᱮᱱ ᱫᱚ ᱛᱤᱱᱟᱹᱜ ᱛᱤᱱ ᱠᱷᱚᱱ ᱵᱮᱱ ᱡᱚᱯᱲᱟᱣ ᱟᱠᱟᱱᱟ?
ᱟᱹᱞᱤᱧᱟᱜ ᱚᱱᱠᱟ ᱵᱮᱥᱤ ᱫᱤᱱ ᱫᱚ ᱵᱟᱝ ᱮᱦᱚᱵ ᱫᱚ ᱱᱚᱦᱚᱭ ᱦᱚᱞᱟ ᱢᱟᱫᱷᱮᱨ ᱠᱷᱚᱱᱟᱜ ᱜᱮ ᱾ ᱨᱮᱡᱤᱥᱴᱨᱮᱥᱚᱱ ᱫᱚ ᱞᱟᱦᱟ ᱠᱷᱚᱱᱟᱜ ᱜᱮ ᱛᱟᱦᱮᱸ ᱞᱮᱱᱟ ᱥᱚᱢᱚᱭ ᱜᱮ ᱵᱟᱝ ᱾
ᱦᱮᱸ ᱾ ᱚᱱᱟ ᱜᱮ ᱵᱟᱝᱢᱟ ᱦᱚᱞᱟ ᱦᱮᱸ ᱦᱚᱞᱟ ᱱᱳᱴᱤᱥ ᱠᱚ ᱮᱢ ᱟᱠᱟᱜᱼᱟ ᱾ ᱞᱟᱹᱭᱮᱫ ᱟᱠᱚ ᱦᱮᱸ ᱥᱟᱛ ᱫᱤᱱ ᱵᱷᱤᱛᱤᱨ ᱛᱮ ᱯᱩᱨᱟᱹᱣ ᱛᱟᱵᱚᱱ ᱯᱮ ᱾
ᱦᱮᱸ ᱱᱤᱭᱟᱹ ᱱᱤᱭᱟᱹ ᱴᱟᱠᱥ ᱠᱚ ᱟᱹᱜᱩᱭ ᱞᱟᱹᱜᱤᱫ ᱛᱚ ᱾
ᱦᱮᱸ ᱦᱮᱸ ᱦᱮᱸ ᱾ ᱱᱳᱴᱤᱥ ᱵᱮᱱ ᱧᱮᱞ ᱟᱠᱟᱜ ᱜᱮᱭᱟ?
ᱦᱮᱸ ᱾
ᱦᱮᱸ ᱾ ᱦᱮᱸ ᱟᱫᱚ ᱚᱱᱟ ᱫᱚ ᱯᱩᱨᱟᱹᱜᱼᱟ ᱟᱫᱚ ᱴᱟᱭᱤᱢ ᱮᱢ ᱞᱮᱠᱷᱟᱡ ᱜᱮ ᱯᱩᱨᱟᱹ ᱫᱚ ᱯᱩᱨᱟᱹᱜᱼᱟ ᱾
ᱦᱮᱸ ᱾
ᱦᱮᱸ ᱠᱟᱹᱴ ᱦᱮᱸ
ᱥᱚᱢᱚᱭ ᱦᱚᱸᱛᱚ ᱦᱩᱭᱱᱟ ᱛᱚ ᱾
ᱦᱚᱸ ᱴᱷᱤᱠ ᱜᱮᱭᱟ ᱢᱟ ᱾ ᱦᱮᱸ ᱴᱷᱤᱠ ᱜᱮᱭᱟ ᱾